ᱦᱮᱸ ᱱᱚᱜ ᱚᱭ ᱡᱟᱦᱟᱸ ᱵᱷᱟᱸᱰᱟᱱ ᱤᱫᱤ ᱠᱟᱛᱮᱫ ᱢᱤᱫᱴᱟᱝ ᱜᱟᱞᱚᱪ ᱦᱮᱸ ᱥᱮ
ᱦᱳᱭ
ᱱᱚᱜᱚᱭ ᱡᱟᱦᱟᱸ ᱠᱩᱲᱤ ᱦᱚᱯᱚᱱ ᱠᱚᱣᱟᱜ
ᱦᱩᱸ
ᱵᱚᱸᱜᱟ ᱵᱩᱨᱩ ᱡᱟᱦᱟᱸ ᱱᱤᱭᱚᱢ ᱛᱟᱠᱚ ᱚᱱᱟ ᱜᱷᱟᱴᱨᱮ ᱪᱟᱞᱟᱣ ᱠᱟᱛᱮ ᱡᱟᱦᱟᱸ ᱜᱚᱞᱯᱷᱚ ᱨᱚᱯᱚᱲ ᱦᱩᱭᱩᱜ ᱠᱟᱱ ᱛᱟᱦᱮᱱᱟ
ᱦᱩᱸ
ᱚᱱᱟ ᱫᱚ ᱟᱢᱮᱢ ᱞᱟᱹᱭ ᱠᱮᱜᱼᱟ ᱡᱮ ᱞᱟᱹᱭ ᱢᱮ ᱩᱱᱠᱩ ᱦᱚᱸ ᱚᱱᱠᱟᱜ ᱜᱮ ᱜᱷᱟᱴ ᱨᱮ ᱪᱟᱞᱟᱣ ᱠᱟᱛᱮᱫ ᱫᱚ ᱵᱚᱸᱜᱟᱭᱟᱠᱚ ᱛᱚ ᱢᱟᱲᱟᱝ ᱛᱮ᱾ ᱟᱫᱚ ᱵᱟᱵᱟ ᱦᱚᱲ ᱫᱚ ᱪᱮᱫ ᱞᱮᱠᱟ ᱵᱚᱸᱜᱟ ᱵᱩᱨᱩᱭᱟᱠᱚ ᱥᱮ ᱵᱟᱝ-ᱟ ᱵᱚᱸᱜᱟ ᱵᱩᱨᱩᱭ ᱜᱮᱭᱟ ᱠᱚ ᱵᱟᱵᱟ ᱦᱚᱲ ᱦᱚᱸ ᱪᱮᱫ ᱪᱚᱝ, ᱦᱮᱸ ᱩᱱᱤ
ᱮ ᱢᱟᱨᱟᱝ ᱵᱩᱨᱩ ᱧᱩᱛᱩᱢ ᱛᱮ ᱟᱨ ᱡᱟᱦᱟᱸᱭᱮ ᱪᱟᱞᱟᱣ ᱟᱠᱟᱱ ᱩᱱᱤ ᱧᱩᱛᱩᱢ ᱠᱟᱛᱮᱜ ᱠᱚ ᱵᱚᱸᱜᱟ ᱵᱩᱨᱩᱭᱟ᱾
ᱤᱱᱟᱹ ᱛᱟᱭᱚᱢ ᱫᱟᱹᱛᱟᱹᱱᱤ ᱟᱠᱚ ᱦᱮᱸ ᱫᱟᱹᱛᱟᱹᱱᱤ ᱫᱟᱹᱛᱟᱹᱱᱤ ᱠᱚ ᱵᱚᱸᱜᱟ ᱵᱩᱨᱩᱭᱟ ᱟᱨ ᱛᱟᱭᱚᱢ ᱟᱫᱚ ᱠᱚ ᱜᱷᱟᱴ ᱛᱮᱠᱚ ᱟᱬᱜᱚᱱᱟ ᱟᱨ ᱱᱚᱝᱠᱟ ᱜᱮ ᱩᱱᱠᱩ ᱦᱚᱸ ᱠᱤᱪᱨᱤᱡ ᱠᱚᱠᱚ ᱞᱟᱫᱮᱭᱟᱠᱚ ᱜᱮ ᱡᱟᱦᱟᱸᱭ ᱞᱟᱹᱜᱤᱢ ᱨᱮᱱ ᱢᱟᱢᱟ ᱢᱟᱢᱤ ᱠᱚᱠᱚ ᱛᱟᱦᱮᱱᱟ ᱩᱱᱠᱩ ᱠᱚ ᱢᱟᱲᱟᱝ ᱠᱚ ᱜᱷᱟᱴ ᱠᱚ ᱨᱟᱠᱟᱵ ᱠᱚᱣᱟ ᱤᱱᱟᱹ ᱛᱟᱭᱚᱢ ᱟᱫᱚ ᱟᱨᱦᱚᱸ ᱡᱟᱦᱟᱸᱭ ᱚᱱᱠᱟ ᱯᱮᱲᱟ ᱯᱟᱹᱲᱦᱟᱹ ᱠᱚ ᱠᱚ ᱢᱮᱱᱟᱜ ᱟᱠᱟᱫ ᱠᱚ ᱩᱱᱠᱩ ᱠᱚᱦᱚᱸ ᱠᱚ ᱨᱟᱠᱟᱵ ᱠᱚᱣᱟ ᱟᱫᱚ ᱛᱟᱭᱚᱢ ᱛᱟᱭᱚᱢ ᱛᱮ ᱟᱨ ᱱᱚᱝᱠᱟ ᱧᱮᱞ ᱟᱠᱟᱱᱟ ᱵᱷᱟᱸᱰᱟᱱ ᱥᱚᱢᱚᱭ ᱫᱚ ᱵᱤᱱᱛᱤ ᱠᱚᱠᱚ ᱫᱚᱦᱚ ᱠᱚᱜᱮᱭᱟ ᱟᱭᱢᱟ ᱦᱚᱲᱜᱮ ᱧᱮᱞ ᱟᱠᱟᱱ ᱚᱱᱛᱮ ᱫᱚ ᱵᱤᱱᱛᱤ ᱠᱚᱠᱚ ᱫᱚᱦᱚ ᱵᱟᱲᱟ ᱠᱚᱜᱮᱭᱟ ᱥᱮ ᱵᱟᱝᱟ?
ᱦᱳᱭ ᱦᱳᱭ ᱫᱚᱦᱚ ᱠᱚ ᱜᱮᱭᱟ ᱠᱚ ᱵᱤᱱᱛᱤ ᱠᱚ᱾ ᱡᱮᱢᱚᱱ ᱮᱢᱚᱱ ᱞᱤᱧ ᱞᱟᱹᱭᱟ ᱡᱮ ᱱᱩᱠᱩ ᱵᱷᱟᱸᱰᱟᱱ ᱚᱠᱛᱮ ᱡᱮᱢᱚᱱ ᱯᱟᱭᱨᱟᱜ ᱪᱟᱞᱟᱜ ᱦᱩᱭᱩᱜᱼᱟ ᱚᱸᱰᱮ ᱵᱚᱸᱜᱟ ᱵᱩᱨᱩ ᱡᱮᱢᱚᱱ ᱵᱮᱱ ᱢᱮᱱ ᱠᱮᱜᱼᱟ ᱛᱚ ᱵᱚᱸᱜᱟ-ᱵᱩᱨᱩ ᱨᱮ ᱫᱚ ᱱᱟᱦᱟᱜ ᱱᱚᱝᱠᱟ ᱞᱮᱠᱟ ᱢᱮᱱᱟᱜ-ᱟ ᱡᱮ ᱚᱸᱰᱮ ᱥᱟᱱᱟᱢ ᱠᱷᱚᱱ ᱞᱟᱦᱟ ᱨᱮ ᱤᱭᱟᱹ ᱠᱩ ᱪᱟᱞᱟᱣᱮᱱ ᱜᱤ ᱜᱟᱰᱟ ᱥᱮ ᱮᱱᱛᱮᱱ ᱪᱤᱜ ᱜᱟᱹᱰᱭᱟᱹ ᱠᱟᱱᱟ ᱱᱟᱦᱟᱜ ᱜᱟᱰᱟ ᱟᱲᱮ ᱜᱮ ᱱᱟᱦᱟᱜ ᱢᱮᱱᱟᱜᱼᱟ ᱟᱞᱮ ᱥᱮᱫ ᱫᱚ ᱟᱫᱚ ᱜᱟᱰᱟ ᱠᱚ ᱪᱟᱞᱟᱣᱮᱱ ᱜᱤ ᱟᱫᱚ ᱱᱟᱦᱟᱜ ᱚᱸᱰᱮ ᱢᱤᱫᱴᱟᱱ ᱰᱟᱹᱰᱤ ᱠᱚ ᱵᱮᱱᱟᱣ ᱠᱮᱜ ᱜᱮ᱾ ᱦᱳᱭ ᱥᱮ, ᱟᱨ ᱰᱟᱹᱰᱤ ᱠᱚ ᱵᱟᱱᱟᱣ ᱠᱮᱜ ᱜᱤ ᱟᱨ ᱱᱟᱲᱠᱟ ᱦᱟᱥᱟ ᱱᱟᱦᱟᱜ ᱚᱸᱰᱮ ᱠᱚ ᱟᱹᱜᱩᱭᱟ ᱟᱨ ᱱᱟᱲᱠᱟ ᱦᱟᱥᱟ ᱟᱹᱜᱩ ᱠᱟᱛᱮᱫ ᱱᱟᱦᱟᱜ ᱦᱳᱭ ᱚᱸᱰᱮ ᱱᱟᱦᱟᱜ ᱠᱚ ᱚᱱᱟ ᱱᱟᱲᱠᱟ ᱦᱟᱥᱟ ᱨᱮᱭᱟᱜ ᱞᱮᱠ ᱯᱟᱠ ᱠᱚ ᱢᱮᱱᱟᱜ-ᱟ ᱟᱨ ᱚᱲᱟᱜ ᱠᱷᱚᱡ ᱠᱚ ᱯᱤᱴᱷᱟᱹᱭ ᱤᱫᱤ ᱠᱟᱜ-ᱟ ᱟᱨ ᱛᱟᱵᱮᱱ ᱛᱟᱵᱮᱱ ᱟᱨ ᱚᱱᱟ ᱚᱱᱟ ᱥᱩᱱᱩᱢ ᱯᱤᱴᱷᱟᱹ ᱠᱩᱠᱩ ᱤᱥᱤᱱ ᱤᱫᱤ ᱠᱟᱜ-ᱟ ᱦᱳᱭ ᱥᱮ ᱟᱫᱚ ᱤᱥᱤᱱ ᱤᱫᱤ ᱠᱟᱜ ᱠᱷᱟᱡ ᱠᱚ ᱱᱟᱦᱟᱜ ᱚᱱᱟ ᱫᱚ ᱟᱸᱜ ᱤᱥᱤᱱ ᱠᱟᱛᱮᱫ ᱠᱩ ᱚᱸᱰᱮ ᱠᱩ ᱛᱷᱚᱲᱟ ᱠᱚ ᱵᱚᱸᱜᱟ ᱵᱩᱨᱩ ᱠᱚ ᱦᱤᱨᱤᱡ ᱵᱟᱲᱟ ᱣᱟᱠᱩᱣᱟ ᱟᱨ ᱮᱱᱛᱮᱱ ᱩᱱᱤ ᱡᱟᱦᱟᱸᱭ ᱥᱮᱱ ᱠᱟᱱ ᱩᱱᱤ ᱛᱩᱢ ᱛᱮ ᱱᱟᱦᱟᱜ ᱟᱨ ᱩᱝᱠᱩ ᱠᱚ ᱚᱱᱟ ᱞᱟᱦᱟ ᱨᱮ ᱠᱚ ᱫᱟᱹᱛᱟᱹᱱᱤ ᱚᱪᱚ ᱠᱚ ᱛᱟᱦᱮᱱᱟ ᱚᱱᱟ ᱥᱟᱨᱡᱚᱢ ᱫᱟᱹᱛᱟᱹᱱᱤ ᱛᱮ
ᱦᱩᱸ
ᱟᱫᱚ ᱱᱟᱦᱟᱜ ᱠᱩ ᱩᱱᱠᱩ ᱚᱱᱟ ᱯᱤᱴᱷᱟᱹ ᱫᱩ ᱠᱩ ᱟᱫᱚ ᱠᱚ ᱦᱟᱹᱴᱤᱧᱟ ᱟᱫᱚ ᱡᱟᱦᱟᱸᱭ ᱵᱷᱟᱭ ᱵᱷᱚᱭᱦᱟᱫᱤ ᱠᱟᱱᱟ ᱠᱚ ᱩᱱᱠᱩ ᱩᱱ ᱞᱟᱹᱜᱤᱫ ᱛᱚ ᱛᱚ ᱛᱚ ᱫᱚᱥᱟᱨ ᱩᱱᱠᱩ ᱵᱚᱸᱜᱟ ᱥᱟᱨᱮᱡ ᱵᱟᱞᱟ ᱠᱚ ᱡᱚᱢᱟ ᱟᱨ ᱵᱟᱠᱤ ᱦᱚᱲ ᱫᱚ ᱱᱟᱟᱜ ᱵᱤᱱᱟᱹ ᱵᱚᱸᱜᱟ ᱵᱟᱞᱟ ᱠᱚ ᱮᱢ ᱵᱟᱲᱟᱣᱟᱜ ᱠᱚᱜᱮ ᱚᱱᱟ ᱯᱤᱴᱷᱟᱹ ᱠᱚ ᱟᱨ ᱚᱱᱟ ᱠᱷᱟᱹᱡᱟᱹᱲᱤ ᱤᱭᱟᱹ ᱛᱟᱵᱮᱱ ᱠᱚ ᱟᱫᱚ ᱡᱚᱢ ᱵᱟᱲᱟ ᱠᱟ ᱛᱮᱱ ᱦᱟᱸᱜ ᱚᱸᱰᱮ ᱠᱷᱚᱡ ᱜᱮ ᱟᱫᱚ ᱚᱱᱮ ᱡᱮᱢᱚᱱ ᱢᱟᱢᱟ ᱢᱟᱢᱤ ᱩᱱᱠᱩ ᱠᱩ ᱠᱷᱟᱴ ᱨᱮ ᱠᱩ ᱟᱨᱠᱟᱫᱜ ᱠᱚᱣᱟ ᱟᱫᱚ ᱩᱝᱠᱩ ᱠᱩ ᱠᱤᱪᱨᱤᱜ ᱞᱟᱦᱟ ᱠᱮᱜ ᱠᱩᱜᱮᱱ ᱦᱟᱸᱜ ᱨᱟᱠᱟᱵ ᱞᱟᱦᱟ ᱠᱮᱫ ᱠᱚᱜᱮ ᱤᱱᱟᱹ ᱛᱟᱭᱱᱚᱢ ᱱᱟᱦᱟᱜ ᱟᱫᱚ ᱥᱟᱱᱟᱢ ᱯᱮᱲᱟ ᱠᱚ ᱱᱟᱦᱟᱜ ᱤᱭᱟᱹ ᱠᱚ ᱚᱸᱰᱮ ᱢᱟᱺᱡᱷᱤ ᱦᱟᱲᱟᱢ ᱚᱸᱰᱮ ᱦᱟᱸᱜ ᱨᱚᱲᱟ ᱱᱟᱦᱟᱜ ᱡᱮ ᱢᱟ ᱛᱤᱱᱟᱹᱜ ᱜᱟᱱ ᱯᱮᱲᱟ ᱠᱚ ᱯᱮ ᱦᱮᱡ ᱟᱠᱟᱱᱟ ᱢᱟ ᱪᱮᱜ ᱚᱠᱚᱭ ᱠᱚ ᱪᱮᱫ ᱢᱮᱱ ᱛᱮᱯᱮ ᱦᱮᱡ ᱟᱠᱟᱱᱟ ᱵᱚᱞᱮ ᱠᱤᱪᱨᱤᱜ ᱠᱷᱟᱰᱩᱢ ᱢᱟ ᱛᱚᱵᱮ ᱤᱭᱟᱹ ᱮᱛᱚᱦᱚᱵ ᱯᱮ ᱢᱟ ᱠᱟᱹᱢᱤ ᱫᱚ ᱵᱩᱱ ᱵᱷᱩᱨᱛᱤ ᱤᱫᱤᱭᱟ ᱟᱫᱚ ᱱᱟᱦᱟᱜ ᱠᱚ ᱮᱢ ᱵᱟᱲᱟ ᱠᱮᱜ ᱜᱮ ᱟᱫᱚ ᱵᱟᱹᱭ ᱵᱟᱹᱭ ᱨᱮ ᱟᱫᱚ ᱢᱩᱪᱟᱹᱫ ᱨᱮ ᱫᱚ ᱞᱟᱦᱟ ᱟᱫᱚ ᱠᱚ ᱨᱟᱠᱟᱵ ᱠᱮᱫ ᱠᱚᱜᱮ ᱟᱨ ᱠᱩ ᱪᱟᱞᱟᱣᱮᱱ ᱜᱮ ᱟᱨ ᱠᱚ ᱡᱚᱦᱟᱨ ᱠᱮᱜ ᱜᱮ ᱱᱟᱦᱟᱜ ᱯᱟᱱᱛᱟ ᱛᱮ ᱱᱟᱦᱟᱜ ᱡᱚᱛᱚ ᱦᱚᱲ ᱠᱚ ᱛᱤᱸᱜᱩᱭᱮᱱ ᱜᱮ
ᱚᱸ ᱚᱸ
ᱦᱮᱸ ᱚᱱᱟ ᱛᱤ ᱠᱚ ᱡᱚᱦᱟᱨ ᱨᱤᱛᱤ ᱡᱚᱝᱚᱜ-ᱟ ᱡᱚᱛᱚ ᱦᱚᱲ ᱛᱤ ᱛᱤ ᱠᱚ ᱢᱮᱥᱟ ᱢᱤᱞᱟᱹᱣ ᱠᱟᱛᱮᱜ ᱟᱨ ᱠᱚ ᱰᱚᱵᱚᱜ ᱡᱚᱝᱚᱜ-ᱟ ᱟᱨ ᱠᱚ ᱚᱲᱟᱜ ᱠᱚ ᱪᱟᱞᱟᱣᱮᱱ ᱜᱮ ᱟᱨ ᱠᱩᱞᱦᱤ ᱢᱩᱪᱟᱹᱜ ᱨᱮ ᱱᱟᱦᱟᱜ ᱚᱸᱰᱮ ᱵᱩᱥᱩᱵ ᱠᱚ ᱡᱨᱮᱜᱟ
ᱦᱮᱸ
ᱟᱨ ᱵᱩᱥᱩᱵ ᱡᱮᱨᱮᱜ ᱠᱟᱛᱮᱜ ᱦᱟᱸᱜ ᱠᱚ ᱥᱮᱠᱟᱣᱮᱱ ᱜᱮ ᱟᱨ ᱡᱚᱛᱚ ᱦᱚᱲ ᱵᱚᱦᱚᱜ ᱠᱚ ᱥᱮᱠᱟᱣ ᱯᱷᱮᱰ ᱠᱮᱜ ᱛᱟᱠᱚ ᱜᱮ ᱟᱨ ᱱᱟᱦᱟᱜ ᱡᱟᱸᱜᱟ ᱟᱹᱨᱩᱵ ᱠᱟᱛᱮᱜ ᱚᱲᱟᱜ ᱠᱚ ᱨᱟᱪᱟ ᱨᱮ ᱠᱚ ᱵᱚᱞᱚᱭᱮᱱ ᱜᱮ ᱟᱨ ᱫᱟᱠᱟ ᱡᱚᱢ ᱠᱚ ᱥᱩᱨᱩ ᱠᱮᱜ ᱜᱮ ᱦᱳᱭ ᱦᱳᱭ
ᱚᱸ ᱵᱚᱞᱮ ᱛᱟᱦᱞᱮ ᱱᱤᱭᱟᱹᱢ ᱠᱚ ᱠᱟᱹᱴᱤᱡ ᱵᱷᱮᱜᱟᱨ ᱧᱚᱸᱜ ᱜᱮᱛᱟ ᱵᱚᱱᱟ ᱟᱯᱮ ᱥᱮᱱᱟᱜ ᱟᱞᱮ ᱥᱮᱱᱟᱜ ᱫᱚ
ᱦᱚᱭ ᱦᱚᱭ
ᱛᱮ ᱫᱚ ᱱᱟᱦᱟᱜ ᱚᱱᱠᱟ ᱫᱚ ᱡᱚᱠᱷᱚᱱ ᱜᱷᱟᱴ ᱠᱷᱚᱱᱟᱜ ᱠᱚ ᱨᱟᱠᱟᱵ ᱦᱤᱡᱩᱜ-ᱟ ᱟᱫᱚ ᱱᱩᱠᱩ ᱡᱟᱦᱟᱸᱭ ᱠᱩᱲᱤ ᱜᱤᱫᱽᱨᱟᱹ ᱠᱚ ᱯᱟᱲᱟᱜ ᱠᱟᱱᱟ ᱡᱟᱦᱟᱸᱭ ᱦᱳᱭᱛᱚᱭ ᱜᱚᱛᱚ ᱣᱟᱠᱟᱱ ᱩᱱᱤ ᱨᱮᱱ ᱠᱩᱲᱤ ᱜᱤᱫᱽᱨᱟᱹ ᱠᱚ ᱠᱚ ᱛᱟᱦᱮᱱ ᱠᱷᱟᱱ ᱟᱨ ᱡᱩᱫᱤ ᱱᱤᱡᱮ ᱨᱮᱱ ᱵᱟᱠᱚ ᱛᱟᱦᱮᱱ ᱨᱮ ᱦᱚᱸ ᱚᱱᱠᱟᱱ ᱡᱩᱫᱤ ᱵᱟᱹᱭ ᱵᱷᱟᱭᱟᱛ ᱠᱚᱨᱮᱱ ᱠᱚ ᱛᱟᱦᱮᱱᱟ ᱛᱟᱞᱦᱮ ᱩᱱᱠᱩ ᱫᱚ ᱠᱷᱟᱹᱡᱟᱹᱲᱤ ᱠᱚ ᱜᱚᱪᱷᱟ ᱛᱟᱨᱟᱭᱟ ᱦᱟᱸᱰᱮ ᱠᱷᱚᱱᱟᱜ ᱜᱷᱟᱴ ᱠᱷᱚᱱᱟᱜ ᱜᱮ ᱟᱫᱚ
ᱟᱫᱚ ᱠᱩᱲᱤ ᱜᱤᱫᱽᱨᱟᱹ ᱱᱟᱜ ᱠᱚᱣᱟᱜ ᱫᱚ ᱱᱟᱦᱟᱜ ᱵᱟᱹᱞᱤᱧ ᱧᱮᱞ ᱵᱟᱲᱟᱣ ᱠᱟᱜ-ᱟ ᱟᱹᱞᱤᱧ ᱫᱚ ᱱᱚᱣᱟ ᱫᱚ ᱠᱚᱲᱟ ᱦᱚᱲᱟᱜ ᱞᱤᱧ ᱞᱟᱹᱭ ᱠᱮᱜ-ᱟ ᱦᱳᱭ ᱦᱳᱭ
ᱵᱟᱝᱟ ᱟᱫᱚ ᱠᱩᱲᱤ ᱦᱚᱯᱚᱱ ᱫᱚ ᱱᱟᱦᱟᱜ ᱩᱱᱠᱩ ᱠᱩᱲᱤ ᱜᱤᱫᱽᱨᱟᱹ ᱠᱚᱫᱚ ᱡᱟᱦᱟᱸᱭ ᱠᱟᱱ ᱛᱟᱠᱚᱣᱟ ᱠᱚ ᱩᱱᱠᱩ ᱫᱚ ᱟᱫᱚ ᱜᱷᱟᱴ ᱠᱷᱚᱱᱟᱜ ᱠᱚ ᱟᱫᱚ ᱚᱠᱟᱞᱮᱠᱟ ᱦᱟᱸᱜ ᱱᱤᱭᱟᱹᱢ ᱵᱟᱝᱠᱷᱟᱱ ᱫᱚ ᱟᱭᱳ ᱦᱚᱲ ᱵᱟᱵᱟ ᱦᱚᱲ ᱫᱚ ᱢᱤᱫ ᱨᱩᱣᱟᱹᱲ ᱥᱳᱢᱟᱹᱭ ᱫᱚ ᱢᱤᱫ ᱥᱟᱶ ᱛᱮᱜᱮ ᱛᱚ ᱦᱟᱸᱜ ᱠᱚ ᱨᱩᱣᱟᱹᱲ ᱠᱟᱱᱟ
ᱟᱫᱚ ᱠᱚ ᱚᱝᱠᱟ ᱠᱚ ᱮᱨ ᱟᱹᱜᱩᱭᱟ ᱜᱚᱴᱟ ᱦᱚᱲᱜᱮ ᱡᱟᱦᱟᱸ ᱛᱤᱱᱟᱹᱜ ᱵᱷᱳᱨ ᱚᱲᱟᱜ ᱵᱟᱭ ᱵᱚᱞᱚᱱ ᱠᱟᱱ ᱤᱱᱟᱹᱜ ᱵᱷᱳᱨ ᱮᱨ ᱮᱨ ᱛᱮᱜᱮᱠᱚ ᱦᱤᱡᱩᱜ-ᱟ ᱠᱷᱟᱹᱡᱟᱹᱲᱤ ᱚᱲᱟᱜ ᱨᱮ ᱡᱟᱦᱟᱸ ᱥᱮᱴᱮᱨᱚᱜᱼᱟ ᱠᱚ ᱟᱫᱚ ᱠᱚ ᱮᱨ ᱢᱩᱪᱟᱹᱫ ᱠᱮᱫ ᱜᱮ ᱟᱨ ᱡᱟᱦᱟᱸ ᱨᱮ ᱩᱱᱤ ᱜᱚᱛᱚ ᱞᱮᱱᱟᱭ ᱡᱟᱦᱟᱸ ᱨᱮᱠᱚ ᱫᱚᱦᱚ ᱞᱮᱫᱮᱭᱟ ᱚᱱᱟ ᱡᱟᱭᱜᱟ ᱨᱮ ᱪᱟᱞᱟᱣ ᱠᱟᱛᱮᱫ ᱟᱫᱚ ᱜᱮᱸᱫᱟᱜ ᱠᱚᱨᱮᱱᱟᱜ ᱫᱟᱜ ᱠᱚᱠᱚ ᱨᱚᱰᱚᱡ ᱥᱟᱯᱷᱟᱭ ᱛᱮ ᱟᱨ ᱠᱚ ᱚᱸᱰᱮ ᱠᱚ ᱠᱟᱹᱴᱤᱡ ᱠᱚ ᱨᱟᱜ ᱵᱟᱲᱟᱦᱟᱜᱼᱟ ᱟᱨ ᱠᱚ ᱚᱰᱚᱝᱮᱱ ᱜᱮᱭᱟ ᱟᱫᱚ ᱤᱱᱟᱹ ᱯᱚᱨ ᱫᱚ ᱟᱫᱚ ᱱᱚᱣᱟ ᱠᱩᱴᱟᱹᱢ ᱠᱟᱹᱢᱤ ᱠᱚ ᱟᱫᱚ ᱠᱚ ᱮᱦᱚᱵᱟ
ᱦᱳᱭ ᱦᱳᱭ ᱟᱫᱚ ᱦᱳᱭ ᱚᱱᱟ ᱫᱚ ᱱᱟᱜ ᱯᱟᱹᱦᱤᱞ ᱫᱤᱱ ᱦᱤᱞᱳᱜ ᱨᱮᱭᱟᱜ ᱟᱨ ᱫᱚᱥᱟᱨ ᱫᱤᱱ ᱦᱤᱞᱳᱜ ᱨᱮᱭᱟᱜ ᱚᱝᱠᱟ ᱢᱮᱱᱟᱜᱼᱟ ᱚᱱᱮ ᱡᱮᱢᱚᱱᱤᱧ ᱞᱟᱹᱭ ᱠᱮᱜ ᱟᱫᱚ ᱵᱟᱱᱟᱨ ᱫᱤᱱ ᱜᱮ ᱦᱟᱸᱜ ᱡᱚᱢ ᱫᱚ ᱦᱩᱭᱩᱜᱼᱟ ᱦᱳᱭ
ᱦᱮᱸ ᱦᱮᱸ ᱟᱫᱚ ᱯᱟᱹᱦᱤᱞ ᱫᱤᱱ ᱫᱚ ᱡᱟᱦᱟᱸ ᱯᱳᱭᱞᱳ ᱫᱤᱱ ᱦᱩᱭᱩᱜᱼᱟ ᱚᱱᱟ ᱫᱚ ᱡᱟᱦᱟᱸᱭ ᱵᱷᱟᱹᱭ ᱵᱷᱟᱭᱟᱛ ᱠᱚ ᱠᱟᱱᱟ ᱠᱚ ᱩᱱᱠᱩ ᱠᱚᱨᱮᱱ ᱠᱚᱠᱚ ᱠᱩᱴᱟᱹᱢ ᱠᱚᱣᱟ ᱟᱨ ᱫᱚᱥᱟᱨ ᱫᱤᱱ ᱫᱚ ᱯᱮᱲᱟ ᱯᱟᱹᱲᱦᱟᱹ ᱠᱚᱨᱮᱱ ᱠᱚᱠᱚ ᱠᱩᱴᱟᱹᱢ ᱠᱚᱣᱟ ᱱᱚᱛᱮ ᱫᱚ ᱚᱱᱠᱟ ᱧᱮᱞ ᱟᱠᱟᱱᱟ
ᱦᱳᱭ ᱚᱱᱠᱟᱜᱮ ᱱᱟᱦᱟᱸᱜ ᱟᱫᱚ ᱚᱱᱠᱟ ᱜᱮ ᱵᱷᱟᱹᱭ ᱵᱷᱟᱭᱦᱟᱫ ᱟᱹᱛᱩ ᱴᱚᱞᱟ ᱟᱰᱮ ᱯᱟᱥᱮ ᱠᱚᱨᱮᱱ ᱫᱚ ᱦᱟᱸᱜ ᱵᱩᱴᱟᱹᱢ ᱪᱚ ᱠᱮᱫ ᱠᱚᱜᱮ ᱟᱫᱚ ᱡᱟᱦᱟᱸᱭ ᱫᱤᱱ ᱥᱚᱢᱚᱭ ᱠᱚ ᱢᱚᱱᱭᱟ ᱩᱱ ᱥᱚᱢᱚᱭ ᱠᱚ ᱠᱚᱴᱮᱡ ᱦᱚᱪᱚᱭᱮᱜ ᱠᱚᱣᱟ ᱟ ᱠᱩᱴᱟᱹᱢ ᱦᱚᱪᱚᱭᱮᱫ ᱠᱚᱣᱟ ᱱᱟᱦᱟᱸᱜ ᱱᱮᱛᱟᱨ ᱠᱟᱛᱮᱫ ᱫᱚ ᱚᱱᱟ ᱫᱚ ᱵᱟᱢ ᱢᱮᱱ ᱫᱟᱲᱮᱭᱟᱜᱼᱟ ᱡᱮ ᱛᱤᱱ ᱨᱮ ᱩᱱᱠᱩ ᱩᱱᱦᱤᱞᱳᱜ ᱡᱩᱫᱤ ᱠᱚ ᱯᱷᱩᱨᱥᱟ ᱛᱟᱦᱮᱱᱟ ᱛᱚ ᱩᱱ ᱦᱤᱞᱳᱜ ᱜᱮᱠᱚ ᱦᱤᱡᱩᱜ ᱛᱮᱦᱮᱱᱟ ᱟᱨ ᱡᱩᱫᱤ ᱵᱟᱠᱚ ᱯᱷᱩᱨᱥᱟᱫᱚᱜᱼᱟ ᱟᱫᱚ ᱫᱚᱥᱟᱨ ᱦᱤᱞᱳᱜ ᱠᱚ ᱠᱩᱴᱟᱹᱢᱮᱜᱼᱟ ᱠᱩᱴᱟᱹᱢ ᱵᱟᱞᱟ ᱫᱚᱠᱚ ᱠᱩᱴᱟᱹᱢ ᱠᱚᱜᱮᱭᱟ ᱦᱟᱸᱜ
ᱚ ᱱᱚᱸᱰᱮ ᱫᱚ ᱚᱱᱠᱟ ᱫᱚ ᱵᱟᱝᱠᱚ ᱤᱭᱟᱹ ᱠᱚᱣᱟ ᱱᱚᱛᱮ ᱫᱚ ᱡᱮᱢᱚᱱ ᱧᱮᱞ ᱟᱠᱟᱱᱟ ᱡᱟᱦᱟᱸ ᱚᱠᱛᱚ ᱨᱮ ᱠᱩᱴᱟᱹᱢᱮ ᱫᱩᱲᱩᱵ ᱠᱟᱱᱟ ᱤᱱᱟᱹ ᱚᱠᱛᱚ ᱨᱮᱜᱮ ᱩᱱᱤ ᱫᱚᱭ ᱠᱩᱴᱟᱹᱢᱮᱭᱟ ᱟᱨ ᱚᱱᱟ ᱨᱮᱱᱟᱜ ᱠᱟᱹᱢᱤ ᱠᱚ ᱢᱩᱪᱟᱹᱫ ᱞᱮᱠᱷᱟᱱ ᱫᱚ ᱟᱫᱚ ᱩᱱᱤ ᱜᱷᱩᱨᱮ ᱫᱚ ᱵᱟᱭ ᱠᱩᱴᱟᱹᱢ ᱫᱟᱲᱮᱭᱟᱭᱟ
ᱦᱳᱭ ᱟᱫᱚ ᱱᱟᱦᱟᱜ ᱱᱚᱛᱮ ᱫᱚ ᱚᱝᱠᱟ ᱫᱚ ᱪᱮᱫ ᱞᱮᱠᱟ ᱢᱮᱱᱟᱜᱼᱟ ᱡᱮᱢᱚᱱ ᱮᱦᱚᱵ ᱫᱤᱱ ᱠᱚ ᱠᱩᱴᱟᱹᱢ ᱵᱟᱲᱟ ᱠᱮᱫ ᱠᱚᱣᱟ ᱮᱦᱚᱵ ᱫᱤᱱ ᱠᱩᱴᱟᱹᱢ ᱠᱮᱫ ᱠᱚᱣᱟ ᱠᱚ ᱤᱱᱟᱹ ᱯᱚᱨᱮ ᱫᱚ ᱱᱟᱜ ᱠᱩᱴᱟᱹᱢ ᱵᱟᱲᱟ ᱠᱟᱛᱮᱫ ᱟᱫᱚ ᱫᱚᱥᱟᱨ ᱫᱤᱱ ᱦᱚᱸ ᱵᱟᱠᱚ ᱠᱩᱴᱟᱹᱢ ᱠᱚᱜᱣᱟ, ᱫᱚᱥᱟᱨ ᱫᱤᱱ ᱫᱚ ᱯᱮᱲᱟ ᱯᱟᱹᱨᱣᱟᱹ ᱞᱟᱹᱜᱤᱫ ᱯᱮᱲᱟ ᱦᱚᱲ ᱟᱨ ᱢᱤᱫᱵᱟᱨ ᱡᱟᱦᱟᱸᱭ ᱠᱚ ᱪᱷᱩᱴᱟᱹᱣ ᱠᱟᱱᱟ ᱟᱹᱭᱩᱵ ᱵᱮᱨᱛᱮ ᱡᱩᱫᱤ ᱚᱱᱟ ᱥᱟᱥ ᱦᱮᱸ, ᱚᱱᱟ ᱥᱟᱨᱡᱚᱢ ᱰᱟᱹᱨ ᱢᱮᱱᱟᱜᱼᱟ ᱨᱟᱪᱟᱨᱮ ᱚᱱᱟ ᱡᱩᱫᱤ ᱠᱩ, ᱚᱱᱟ ᱠᱩ ᱚᱪᱚᱜ ᱞᱮᱠᱷᱟᱡ ᱛᱟᱦᱞᱮ ᱫᱚ ᱵᱩᱡᱽ ᱠᱟᱜ ᱵᱮᱱ ᱚᱪᱚᱜ ᱞᱮᱠᱷᱟᱡ ᱠᱩ ᱟᱫᱚ ᱚᱸᱰᱮ ᱫᱚ ᱢᱩᱥ ᱩᱠᱤᱞ ᱜᱮᱭᱟ ᱱᱟᱦᱟᱜ ᱱᱤᱛᱚᱜ ᱫᱚ ᱢᱟᱱᱮ ᱠᱩᱴᱟᱹᱢ ᱫᱚ ᱵᱟᱢ ᱫᱟᱲᱮᱭᱟᱜᱼᱟ ᱚᱱᱟ ᱚᱱᱟ ᱠᱚ ᱵᱮᱨᱮᱫ ᱞᱮᱠᱷᱟᱡ ᱫᱚ ᱛᱤᱱ ᱦᱟᱹᱵᱤᱡ ᱚᱱᱟ ᱰᱟᱹᱨᱣᱟᱹᱜ ᱛᱮᱦᱮᱱᱟ ᱩᱱ ᱦᱟᱹᱵᱤᱡ ᱫᱚ ᱠᱩᱴᱟᱹᱢ ᱪᱟᱞᱟᱜ ᱜᱮᱭᱟ ᱱᱟᱦᱟᱜ ᱟᱨ ᱛᱤᱱ ᱦᱟᱹᱵᱤᱡ ᱛᱮ ᱚᱱᱟ ᱰᱟᱨ ᱨᱩᱣᱟᱹᱜ ᱡᱩᱫᱤ ᱠᱚ ᱚᱪᱚᱜ ᱞᱮᱠᱷᱟᱡ ᱛᱟᱦᱞᱮ ᱫᱚ ᱚᱱᱟ ᱠᱩᱴᱟᱹᱢ ᱠᱚᱫᱚ ᱵᱟᱭ ᱜᱟᱱᱚᱜ ᱟᱹᱱᱤᱡ
ᱚ ᱚ ᱦᱳᱭ ᱛᱚ
ᱟᱫᱚ ᱥᱟᱱᱟᱢ ᱥᱮ ᱥᱟᱱᱟᱢ ᱨᱚᱠᱚᱢ ᱟᱵᱚᱣᱟᱜ ᱢᱮᱱᱟᱜ ᱛᱟᱵᱚᱱᱟ ᱟᱹᱨᱤᱪᱟᱹᱞᱤ ᱚᱝᱠᱟ ᱚᱱᱠᱟ ᱜᱤ ᱟᱫᱚ ᱥᱚᱢᱟᱱ ᱫᱚ ᱥᱚᱢᱟᱱ ᱜᱮᱛᱟᱵᱚᱱᱟ ᱟᱫᱚ ᱢᱤᱫᱵᱟᱨ ᱡᱩᱜᱽ ᱫᱚ ᱵᱷᱮᱜᱟᱨ ᱠᱟᱱ ᱛᱟᱵᱚᱱᱟ ᱚᱝᱠᱟ ᱜᱮ ᱡᱚᱛᱚ ᱡᱤᱱᱤᱥ ᱛᱮᱜᱮ ᱵᱷᱮᱜᱟᱨᱚᱜ ᱛᱮᱦᱮᱱᱟ ᱦᱳᱭ ᱥᱮ ᱡᱮᱢᱚᱱ ᱚ ᱨᱚᱲ ᱠᱚᱦᱚᱸ ᱵᱷᱮᱜᱟᱨ ᱜᱮᱛᱟ ᱵᱚᱱᱟ
ᱦᱮᱸ, ᱨᱚᱲ ᱠᱚᱦᱚᱸ ᱟᱫᱚ ᱚᱱᱮᱠ, ᱴᱚᱴᱷᱟ ᱡᱟᱹᱱᱤᱡ ᱜᱮ ᱨᱚᱲ ᱫᱚ ᱵᱷᱮᱜᱟᱨ ᱜᱮᱛᱟ ᱵᱚᱱᱟ ᱟᱜ, ᱡᱮᱢᱚᱱ? ᱪᱚᱝ ᱫᱟᱹᱭᱠᱟᱹ ᱞᱮᱠᱟᱛᱮ ᱢᱮᱱ ᱜᱟᱱᱼᱟ ᱱᱚᱛᱮ ᱫᱚ ᱦᱳᱭᱛᱳ, ᱠᱳ ᱠᱚ ᱢᱮᱱᱫᱟ ᱟᱨ ᱚᱱᱛᱮ ᱫᱚ ᱠᱩ ᱠᱚ ᱢᱮᱱᱫᱟ ᱚᱱᱟ ᱩ ᱟᱨ ᱳ ᱨᱮᱜᱮ ᱢᱟᱱᱮ ᱡᱟᱸᱦᱟ ᱫᱚ, ᱨᱟᱦᱟ ᱟᱲᱟᱝ ᱨᱮᱱᱟᱜ ᱵᱚᱱᱚ ᱫᱚᱞ ᱦᱩᱭᱩᱜ ᱠᱟᱱᱟ᱾
ᱦᱳᱭ ᱦᱳᱭ ᱦᱳᱭ᱾ ᱟ ᱟᱞ, ᱟᱞᱮ ᱥᱮᱫ ᱫᱚ ᱱᱟᱦᱟᱜ ᱚᱱᱠᱟ ᱫᱚ ᱵᱟᱠᱚ ᱨᱚᱲ ᱛᱟᱦᱮᱱᱟ ᱡᱮᱢᱚᱱ ᱟ ᱱᱤᱛᱚᱜ ᱞᱟᱝ, ᱜᱟᱞᱢᱟᱨᱟᱜ ᱠᱟᱱᱟ ᱱᱷᱟᱜ ᱾ ᱟ ᱟᱞᱮ ᱥᱮᱭᱟᱜ ᱵᱷᱟᱥᱟ ᱫᱚ, ᱱᱟᱦ ᱦᱟ ᱛᱷᱚᱲᱟ ᱟᱦ ᱵᱷᱮᱜᱟᱨ ᱧᱚᱜ ᱜᱮᱭᱟ ᱱᱷᱟᱜ ᱾ ᱟᱫᱚ, ᱟᱹᱞᱤᱧ ᱞᱤᱧ ᱠᱩᱨᱩᱢᱩᱴᱩᱭ ᱠᱟᱱᱟ ᱾ ᱨᱚᱲ ᱞᱟᱹᱜᱤᱫ, ᱱᱚᱣᱟ ᱮᱱᱛᱮ ᱟᱯᱮᱥᱭᱟᱜ ᱵᱷᱟᱥ ᱱᱚᱣᱟ, ᱮᱯ ᱨᱮ, ᱟᱹᱰᱤ ᱜᱟᱱ ᱦᱚᱲ ᱥᱚᱞᱮᱜ ᱧᱟᱯᱟᱢ ᱠᱚ ᱦᱩᱭᱩᱜ ᱠᱟᱱᱟ ᱾ ᱨᱚᱯ ᱨᱚᱯᱚᱲ ᱠᱚ ᱦᱩᱭᱩᱜ ᱠᱟᱱᱟ ᱾ ᱦᱳᱭ, ᱟᱫᱚ ᱚᱱᱟᱛᱮ ᱪᱮᱫᱩᱜ ᱠᱟᱱᱟ, ᱨᱚᱲ ᱨᱚᱲᱛᱮ, ᱦᱳᱭ ᱦᱳᱭ, ᱦᱳᱭ ᱥᱮ ᱾
ᱟᱨ ᱵᱷᱟᱜᱮᱜ ᱠᱟᱱ ᱜᱮᱭᱟ ᱾ ᱟᱹᱰᱤ ᱨᱚᱠᱚᱢ ᱢᱟᱜ ᱜᱮ ᱡᱚᱛᱚᱱᱟᱜ ᱜᱮ ᱵᱟᱲᱟᱭᱚᱜ
ᱟᱫᱚ ᱠᱚ, ᱦᱳᱭ! ᱢᱮᱱ, ᱢᱮᱱ ᱞᱟᱹᱠᱛᱤ ᱠᱟᱱᱟ, ᱱᱚᱣᱟ ᱡᱮ ᱡᱟᱦᱟᱸ ᱡᱟᱭᱜᱟ ᱨᱮᱜᱮᱢ ᱪᱟᱞᱟᱜ ᱚᱱᱟ ᱡᱟᱭᱜᱟ ᱨᱮᱜᱮ ᱢᱮᱥᱟᱜ ᱫᱚᱨᱠᱟᱨ ᱠᱟᱱᱟ᱾ ᱦᱳᱭᱥᱮ, ᱡᱟᱦᱟᱸ ᱮᱱᱛᱮ, ᱟᱫᱚ ᱤᱱᱟᱹ ᱠᱷᱚᱡ ᱫᱚ ᱱᱟᱜ, ᱵᱟᱝ ᱵᱟᱹᱪᱩᱜᱼᱟ ᱾ ᱪᱮᱫ ᱦᱚᱸᱱᱟᱜ ᱾ ᱡᱮᱢᱚᱱ, ᱡᱟᱦᱟᱸ ᱡᱤᱱᱤᱥ ᱠᱟᱱ ᱜᱮ, ‌ ᱵᱚᱞᱮ, ᱦᱳᱭᱥᱮ ᱾
ᱦᱮᱸ, ᱦᱮᱸ ᱦᱮᱸ, ᱴᱷᱤᱠ, ᱴᱷᱤᱠ ᱾ ᱚᱠᱟ ᱡᱟᱭᱜᱟ ᱨᱮ, ᱚᱠᱟ ᱞᱮᱠᱟᱢ ᱪᱟᱞᱟᱜᱼᱟ ᱾ ᱚᱸᱰᱮ ᱮᱱᱠᱷᱟᱱ, ᱚᱱᱠᱟ ᱨᱚᱠᱚᱢ ᱜᱮ, ᱢᱟᱱᱮ, ᱢᱮᱥᱟ ᱫᱟᱲᱮᱭᱟᱜᱼᱟ ᱾ ᱟᱨ ᱥᱮᱬᱟ ᱦᱚᱸ, ᱮᱠᱫᱚᱢ ᱡᱟᱹᱨᱩᱲ ᱠᱟᱱ ᱜᱮᱭᱟ ᱾
ᱟᱨ ᱞᱟᱹᱠᱛᱤ ᱦᱚᱸ ᱞᱟᱹᱠᱛᱤ ᱠᱟᱱ ᱜᱮᱭᱟ᱾ ᱟᱨ ᱞᱟᱹᱠᱛᱤ ᱦᱚᱸᱞᱟᱹᱠ ᱛᱤ ᱠᱟᱱ ᱵᱚᱱ ᱜᱮᱭᱟ ᱡᱮ, ᱥᱟᱱᱟᱢ ᱡᱤᱱᱤᱥ ᱨᱮᱭᱟᱜ, ᱵᱟᱰᱟᱭ ᱞᱟᱹᱠᱛᱤ ᱠᱟᱱ ᱛᱟᱵᱚᱱᱟ ᱾ ᱱᱤᱛ ᱠᱟᱛᱮᱫ, ᱟᱹᱰᱤᱜᱟᱱ ᱚᱱᱠᱟ ᱡᱤᱱᱤᱥ ᱯᱚᱛᱨᱚ ᱦᱤᱡᱩᱜ ᱠᱟᱱᱟ ᱾ ᱡᱟᱦᱟᱸ ᱫᱚ, ᱚᱞᱚᱜ ᱯᱟᱲᱦᱟᱜ ᱜᱤᱫᱽᱨᱟᱹ ᱦᱚᱸ, ᱚᱱᱠᱟ ᱚᱱᱛᱮᱱ ᱠᱚ ᱵᱟᱰᱟᱭᱚᱜ ᱠᱟᱱ ᱜᱮᱭᱟ, ᱟᱨ ᱟᱵᱚ ᱠᱚᱦᱚᱸ ᱵᱚᱱ ᱵᱟᱰᱟᱭᱮᱫ ᱠᱟᱱ ᱜᱮᱭᱟ, ᱥᱟᱱᱟᱢ ᱠᱤᱪᱷᱩ ᱱᱤᱛ ᱡᱟᱦᱟᱸᱭ ᱠᱚ, ᱚᱞᱚᱜ ᱠᱟᱱ ᱩᱱ ᱠᱚ ᱠᱚ ᱵᱟᱰᱟᱭᱮᱫ ᱠᱟᱱ ᱜᱮ, ᱟᱨ ᱱᱟᱣᱟ ᱱᱟᱣᱟ ᱡᱤᱱᱤᱥ ᱥᱮᱴᱮᱨᱚᱜ ᱠᱟᱱᱟ ᱾ ᱡᱮᱢᱚᱱ ᱢᱳᱵᱟᱭᱤᱞ ᱛᱮᱜᱮ, ᱱᱮᱛᱟᱨ ᱫᱚ, ᱡᱚᱛᱚ ᱠᱤᱪᱷᱩ ᱦᱩᱭᱩᱜ ᱠᱟᱱᱟ ᱾ ᱡᱮᱢᱚᱱ ᱟᱵᱚ ᱵᱚᱱ ᱱᱚᱜᱼᱚᱭ ᱵᱚᱱ ᱨᱚᱯᱚᱲᱚᱜ ᱠᱟᱱᱟ᱾ ᱢᱳᱵᱟᱭᱤᱞ ᱛᱮᱜᱮ ᱾ ᱦᱳᱭ ᱥᱮ!
ᱦᱮᱸᱻ᱾
ᱟᱨ ᱵᱟᱠᱷᱟᱡ ᱫᱚ? ᱱᱚᱣᱟ ᱨᱚᱯᱚᱲᱚᱜ ᱨᱮᱭᱟᱜ ᱦᱚᱸ, ᱟᱵᱚ ᱢᱤᱫᱴᱮᱱ ᱥᱚᱢᱚᱭ ᱵᱚᱱ, ᱮᱢᱮᱫ ᱠᱟᱱᱟ ᱾ ᱟᱨ ᱥᱚᱢᱚᱭ ᱮᱢᱚᱜ ᱵᱚᱫᱚᱞ ᱛᱮ, ᱟᱵᱚ ᱠᱟᱹᱣᱰᱤ ᱵᱚᱱ, ᱧᱟᱢᱮᱫ ᱠᱟᱱᱟ ᱾ ᱦᱳᱭᱥᱮ!
ᱠᱟᱹᱢᱤ ᱭᱮᱟ ᱟᱵᱚᱱ, ᱚᱱᱟ ᱨᱮᱱᱟᱜ ᱦᱚᱸ, ᱠᱩᱲᱟᱹᱭ ᱵᱚᱱ ᱧᱟᱢᱮᱟ ᱾
ᱦᱳᱭ, ᱟᱫᱚ ᱥᱟᱱᱟᱢ ᱠᱷᱚᱱ ᱵᱮᱥ ᱫᱚ, ᱱᱷᱟᱜ, ᱚᱱᱟᱜᱮ, ᱡᱮ ᱢᱤᱫᱴᱮᱱ ᱟᱨ ᱠᱟᱹᱣᱰᱤ ᱫᱚ, ᱦᱟᱸᱜ ᱵᱚᱱ ᱧᱟᱢᱮᱫ ᱠᱟᱱ ᱨᱮᱦᱚᱸ, ᱵᱚᱞᱮ ᱾ ᱟᱹᱰᱤ ᱠᱩᱥᱤ ᱨᱟᱹᱥᱠᱟᱹᱜ ᱠᱟᱹᱜ ᱠᱟᱱᱟ ᱾ ᱟᱨ ᱵᱟᱠᱷᱟᱡ ᱫᱚ, ᱱᱚᱝᱠᱟ ᱥᱚᱢᱚᱭ ᱮᱢ ᱠᱟᱛᱮᱫ, ᱠᱷᱟᱹᱞᱤ ᱜᱟᱞᱚᱪ ᱠᱟᱛᱮᱫ ᱫᱚ, ᱮᱱᱛᱮᱱ ᱢᱤᱫᱴᱮᱱ ᱢᱚᱱᱮ ᱨᱮᱦᱚᱸ, ᱢᱚᱸᱡᱽ ᱵᱟᱝ? ᱟᱹᱭᱠᱟᱹᱣ ᱠᱚᱜᱼᱟ ᱾ ᱡᱮ, ᱢᱤᱫᱴᱮᱱ ᱥᱚᱢᱳᱚᱭ ᱦᱚᱸ ᱪᱟᱞᱟᱜ ᱠᱟᱱᱟ ᱾ ᱟᱨ ᱧᱟᱢᱚᱜ ᱟ ᱥᱮ ᱵᱟᱝ ᱧᱟᱢᱚᱜᱼᱟ? ᱚᱱᱮ ᱚᱱᱠᱟ ᱦᱩᱫᱤᱥ ᱾ ᱟᱫᱚ ᱢᱤᱫᱴᱮᱱ, ᱚᱱᱮ ᱴᱮᱠᱱᱳᱞᱚᱡᱤ ᱦᱮᱡ ᱠᱟᱱ ᱛᱮᱜᱮ, ᱱᱷᱟᱜ ᱱᱚᱜᱼᱚᱭ ᱱᱤᱛᱚᱜ, ᱟᱹᱰᱤ ᱟᱸᱴ ᱵᱚᱱ, ᱜᱚᱴᱟ ᱵᱚᱱ, ᱰᱮᱵᱷᱞᱚᱯᱚᱜ ᱠᱟᱱᱟ ᱾ ᱦᱳᱭᱥᱮ ᱾
ᱦᱳᱭ ᱦᱳᱭ ᱾ ᱤᱧ, ᱫᱚ ᱟᱵᱚ ᱦᱚᱸ ᱡᱮᱥᱮᱫ ᱛᱮ ᱞᱟᱦᱟ ᱥᱮᱫ, ᱵᱚᱱ ᱟᱨ ᱠᱚ ᱞᱮᱠᱟ, ᱪᱷᱟᱹᱛᱤᱠ ᱠᱚ ᱞᱮᱠᱟ ᱦᱚᱸ, ᱜᱮ ᱵᱚᱱ ᱞᱟᱦᱟ ᱫᱟᱲᱮᱭᱟᱜ ᱚᱱᱟ ᱨᱮᱱᱟᱜ ᱜᱮ ᱟᱵᱚᱨᱮᱱ ᱯᱩᱨᱠᱷᱩ ᱠᱚᱠᱚ ᱠᱩᱨᱩᱢᱩᱴᱩ ᱠᱟᱫ ᱛᱟᱵᱚᱱᱟ᱾
ᱦᱳᱭ ᱦᱳᱭ, ᱯᱟᱹᱨᱠᱷᱩ ᱠᱚᱠᱚ ᱠᱩᱨᱩᱢᱩᱴᱩ, ᱟᱠᱟᱫ ᱛᱟᱵᱚᱱᱟ ᱾ ᱟᱹᱰᱤ ᱱᱟᱯᱟᱭ ᱠᱟᱛ ᱾ ᱛᱷᱟ ᱠᱟᱱᱟ ᱾ ᱟᱨ ᱟᱵᱚ ᱚᱱᱟ ᱯᱚᱨᱠᱷᱩ ᱠᱚᱣᱟᱜ, ᱱᱤᱛᱚᱜ ᱵᱚᱱ
ᱜᱚᱲᱚ ᱥᱚᱯᱚᱦᱚᱫ ᱨᱮ, ᱟᱵᱚ ᱢᱮᱱᱟᱜ ᱵᱚᱱᱟ ᱾ ᱦᱮᱸ, ᱞᱟᱹᱠᱛᱤ ᱫᱚ ᱡᱚᱛ ᱛᱚᱢ ᱦᱚᱲᱟᱜ ᱠᱟᱱ ᱜᱮ, ᱛᱟᱵᱚᱱᱟ ᱾ ᱩᱱᱠᱩ ᱠᱚ ᱠᱩᱨᱩᱢᱩᱴᱩ ᱟᱠᱟᱫᱟ ᱟᱵᱚ ᱦᱚᱸ ᱜᱚᱲᱚ ᱥᱚᱯᱚᱦᱚᱫ ᱵᱚᱱ ᱮᱢᱟ ᱞᱮᱠᱚ ᱠᱷᱟᱱ ᱟᱵᱚᱣᱟᱜ ᱜᱮ ᱛᱚ ᱦᱟᱯᱮᱱ ᱫᱤᱱ ᱨᱮ ᱵᱷᱟᱹᱞᱟᱹᱭ ᱦᱩᱭᱩᱜ ᱛᱟᱵᱚᱱᱟ
ᱦᱳᱭ ᱦᱳᱭ ᱩᱝᱠᱩ ᱜᱚᱲᱚ ᱫᱚ ᱟᱹᱰᱤ ᱞᱟᱹᱠᱛᱤ ᱠᱟᱱᱟ ᱜᱚᱲᱚ ᱫᱚ ᱢᱟᱱᱮ ᱪᱮᱫ ᱚᱱᱟ ᱡᱟᱦᱟᱸ ᱥᱮᱫᱟᱭ ᱠᱷᱚᱱ ᱦᱮᱡ ᱵᱟᱲᱟᱣ ᱠᱟᱱᱟ ᱱᱟᱦᱟᱜ ᱥᱮᱫᱟᱭᱟᱜ ᱡᱟᱦᱟᱸ ᱟᱹᱨᱤᱪᱟᱹᱞᱤ ᱠᱟᱱ ᱛᱟᱵᱚᱱᱟ ᱟᱵᱚᱣᱟᱜ ᱤᱭᱟᱹ ᱠᱟᱱᱟ ᱚᱱᱟ ᱠᱚ ᱵᱟᱧᱪᱟᱣ ᱠᱟᱛᱮᱫ ᱵᱚᱱ ᱫᱚᱦᱚᱭ ᱠᱷᱟᱡ ᱜᱮ ᱟᱵᱚ ᱦᱟᱯᱲᱟᱢ ᱠᱚᱢᱟ ᱟᱹᱰᱤᱡ ᱟᱹᱰᱤ ᱟᱸᱴ ᱡᱤᱱᱤᱥ ᱠᱚ ᱮᱢ ᱟᱠᱟ ᱵᱚᱱ ᱡᱮᱢᱚᱱ ᱠᱷᱮᱛ ᱠᱚ ᱮᱢ ᱟᱠᱟᱫ ᱵᱚᱱᱟ ᱚᱛ ᱦᱟᱥᱟ ᱫᱟᱨᱮ ᱠᱚ ᱮᱢ ᱟᱠᱟᱫ ᱵᱚᱱᱟ ᱦᱳᱭ ᱥᱮ ᱟᱹᱰᱤ ᱜᱟᱱ ᱡᱤᱱᱤᱥ ᱠᱚ ᱮᱢ ᱚᱴᱚ ᱟᱠᱟᱫ ᱵᱚᱱᱟ ᱟᱨ ᱩᱱᱠᱩ ᱫᱚᱠᱚ ᱪᱟᱞᱟᱣ ᱟᱠᱟᱱᱟ ᱧᱮᱞ ᱠᱟᱛᱮᱫ ᱵᱚᱱ ᱧᱮᱞ ᱱᱤᱛ ᱠᱟᱛᱮᱫ ᱵᱚᱱ ᱧᱮᱞᱟ ᱠᱩᱧ ᱠᱚᱦᱚᱸ ᱟᱭᱢᱟ ᱜᱟᱱ ᱠᱚ ᱮᱢ ᱦᱚᱴᱚ ᱟᱠᱟᱫ ᱵᱚᱱᱟ
ᱦᱮᱸ
ᱦᱳᱭᱥᱮ ᱡᱟᱦᱟᱸ ᱠᱩᱧ ᱛᱮ ᱟᱵᱚ ᱪᱟᱥ ᱵᱟᱥ ᱠᱚᱨᱮ ᱚᱱᱟ ᱠᱷᱚᱡ ᱫᱟᱜ ᱵᱚᱱ ᱦᱟᱛᱟᱣ ᱫᱟᱲᱮᱭᱟᱜᱼᱟ ᱫᱟᱨᱮ ᱠᱚ ᱚᱱᱠᱟᱱᱟᱜ ᱟᱭᱢᱟ ᱠᱚ ᱮᱢ ᱟᱠᱟᱫ ᱵᱚᱱᱟ ᱡᱟᱦᱟ ᱜᱮᱫ ᱠᱟᱛᱮᱫ ᱫᱟᱨᱮ ᱢᱟᱜ ᱠᱟᱛᱮᱫ ᱟᱭᱢᱟ ᱜᱟᱱ ᱟᱠᱷᱨᱤᱧ ᱠᱟᱛᱮᱫ ᱠᱟᱹᱣᱰᱤ ᱵᱚᱱ ᱠᱟᱢᱟᱣ ᱫᱟᱲᱮᱭᱟᱜᱼᱟ ᱡᱟᱭᱜᱟ ᱮᱢ ᱟᱠᱟᱫ ᱵᱚᱱᱟ ᱠᱚ ᱦᱩᱲᱩ ᱪᱟᱥ ᱠᱟᱛᱮᱫ ᱵᱚᱱ ᱟᱹᱥᱩᱞ ᱫᱟᱲᱮᱭᱟᱜᱼᱟ ᱟᱨ ᱥᱟᱶᱛᱮ ᱜᱟᱹᱭ ᱰᱟᱝᱜᱨᱟ ᱦᱚᱸᱠᱚ ᱫᱚᱦᱚ ᱦᱚᱴᱚ ᱟᱠᱟᱫ ᱵᱚᱱ ᱛᱟᱦᱮᱱᱟ ᱟᱹᱰᱤ ᱟᱸᱴ ᱠᱚ ᱪᱟᱥᱮᱫ ᱠᱚ ᱛᱟᱦᱮᱱᱟ ᱩᱱ ᱥᱚᱢᱚᱭ ᱫᱚ
ᱮᱠᱫᱚᱢ
ᱦᱚᱭ ᱦᱚᱭ ᱟᱫᱚ ᱦᱟᱯᱲᱟᱢ ᱠᱚᱫᱚ ᱱᱟᱦᱟᱜ ᱟᱹᱰᱤ ᱱᱟᱯᱟᱭ ᱠᱚ ᱦᱩᱫᱤᱥᱟᱱ ᱠᱚ ᱛᱟᱦᱮᱸ ᱠᱟᱱᱟ
ᱦᱮᱸ
ᱢᱟᱱᱮ ᱟᱠᱚᱣᱟᱜ ᱵᱷᱟᱹᱞᱟᱹᱭ ᱥᱟᱶ ᱥᱟᱶᱛᱮ ᱦᱤᱡᱩᱜ ᱠᱟᱱ ᱫᱤᱱ ᱨᱮᱱ ᱦᱚᱲ ᱞᱟᱹᱜᱤᱫ ᱦᱚᱠᱚ ᱦᱩᱫᱤᱥ ᱦᱚᱴᱚ ᱠᱟᱜ ᱛᱟᱦᱮᱱᱟ
ᱠᱟᱱᱟ ᱦᱮᱸ
ᱦᱩᱸ ᱢᱮᱱᱠᱷᱟᱱ ᱱᱤᱛᱠᱟᱛᱮᱫ ᱟᱵᱚ ᱫᱚ ᱵᱟᱵᱚᱱ ᱦᱩᱫᱤᱥᱮᱫ ᱠᱟᱱᱟ ᱩᱱᱟᱹᱜ ᱫᱚ ᱫᱟᱨᱮ ᱠᱚᱦᱚᱸ ᱵᱚᱱ ᱢᱟᱜ
ᱦᱮᱸ ᱱᱤᱛᱚᱜ ᱫᱚᱵᱚᱱ ᱢᱮᱱᱮᱜᱼᱟ ᱱᱤᱛᱚᱜ ᱤᱧᱟᱹᱜ ᱥᱚᱸᱜᱮ ᱡᱚᱢ ᱦᱩᱭ ᱞᱮᱱ ᱠᱷᱟᱱ ᱜᱮ ᱥᱚᱝᱜᱤᱧ ᱵᱟᱧᱪᱟᱣ ᱞᱮᱱᱠᱷᱟᱱ ᱜᱮ ᱦᱩᱭᱮᱱᱟ ᱦᱟᱯᱮᱱᱟᱜ ᱠᱟᱛᱷᱟ ᱫᱚ ᱟᱫᱚ ᱵᱟᱵᱚᱱ ᱩᱭᱦᱟᱹᱨᱚᱜ ᱠᱟᱱᱟ
ᱦᱳᱭ ᱦᱳᱭ ᱥᱟᱢᱩᱠ ᱡᱚᱢ ᱡᱚᱢ ᱦᱩᱭᱞᱮᱱ ᱠᱷᱟᱱ ᱜᱮ ᱱᱟᱦᱟᱜ ᱚᱱᱠᱟ ᱵᱚᱱ ᱦᱩᱫᱤᱥ ᱟᱨ ᱱᱚᱝᱠᱟ ᱫᱚ ᱱᱚᱣᱟ ᱦᱩᱫᱤᱥ ᱫᱚ ᱱᱟᱜ ᱴᱷᱤᱠ ᱫᱚ ᱵᱟᱝ ᱠᱟᱱᱟ ᱢᱤᱫᱴᱟᱱ ᱢᱟᱹᱱᱢᱤ ᱞᱟᱹᱜᱤᱫ ᱫᱚ ᱟᱨ ᱢᱤᱫ ᱫᱚᱢ ᱜᱮ ᱱᱟᱦᱟᱜ ᱮᱢ ᱚᱱᱠᱟᱢ ᱪᱮᱠᱟ ᱫᱟᱲᱮᱭᱟᱜᱼᱟ ᱫᱚᱥᱟᱨ ᱫᱚᱢ ᱫᱚ ᱱᱟᱦᱟᱜ ᱟᱨᱦᱚ ᱚᱠᱟᱨᱮᱢ ᱧᱟᱢᱟ ᱦᱚᱭᱥᱮ